ᱠᱟᱱᱟ
ᱦᱩᱸ ᱨᱚᱲ ᱟᱸᱡᱚᱢᱚᱜ ᱠᱟᱱᱟ
ᱟᱪᱪᱷᱟ ᱛᱟᱦᱚᱞᱮ ᱪᱮᱫ ᱮᱢ ᱪᱤᱠᱟᱹᱭᱮᱫᱻᱟ ᱱᱤᱛᱚᱜ ᱫᱚ
ᱪᱤᱠᱟᱹ ᱦᱚᱸ ᱵᱟᱹᱧ ᱪᱤᱠᱟᱹ ᱮᱫᱟ ᱫᱩᱲᱩᱵ ᱟᱠᱟᱱ ᱛᱟᱦᱮᱸᱱᱟᱹᱧ
ᱟᱪᱪᱷᱟ ᱢᱚᱡ ᱵᱟᱲᱟ ᱜᱮᱛᱚ
ᱦᱮᱸ ᱢᱚᱸᱡᱽ ᱵᱟᱲᱟ ᱜᱮ
ᱟᱪᱪᱷᱟ ᱟᱯᱮ ᱥᱮ ᱮᱸ ᱟᱢ ᱵᱟᱯᱞᱟ ᱤᱫᱤ ᱠᱟᱛᱮᱜ ᱞᱟᱝ ᱜᱟᱞᱢᱟᱨᱟᱣᱟ ᱦᱮᱸᱥᱮ ᱟᱢ ᱛᱤᱱ ᱞᱮᱠᱟᱱᱟᱜ ᱵᱟᱯᱞᱟᱢ ᱵᱟᱰᱟᱭᱟ
ᱦᱮᱸ ᱢᱟ
ᱢᱮᱱᱮᱫ ᱟᱹᱧ ᱛᱤᱱ ᱞᱮᱠᱟᱱᱟᱜ ᱵᱟᱯᱞᱟᱢ ᱵᱟᱰᱟᱭᱟ
ᱵᱟᱯᱞᱟ ᱢᱟ ᱮᱭᱟᱭ ᱞᱮᱠᱟᱱᱟᱜ ᱤᱧ ᱵᱟᱰᱟᱭᱟ
ᱟᱪᱪᱷᱟ ᱟᱯᱮᱥᱮᱫ ᱪᱮᱫ ᱠᱚ ᱦᱩᱭᱩᱜ ᱜᱮᱭᱟ ᱟᱢ ᱢᱚᱱᱮ ᱛᱮ ᱚᱠᱟ ᱴᱟᱜ ᱮᱢ ᱢᱚᱱᱮᱭᱟ ᱡᱮ ᱱᱚᱣᱟ ᱴᱟᱜ ᱵᱟᱯᱞᱟ ᱫᱚ ᱟᱹᱰᱤ ᱢᱚᱸᱡᱽ ᱜᱮᱭᱟ ᱥᱮ ᱱᱚᱣᱟ ᱴᱟᱜ ᱵᱟᱯᱞᱟ ᱟᱢ ᱠᱩᱥᱤ ᱟᱢ
ᱦᱮᱸ ᱟᱞᱮ ᱥᱮᱫ ᱫᱚ ᱵᱟᱨ ᱞᱮᱠᱟᱱᱟᱜ ᱵᱟᱯᱞᱟ ᱦᱩᱭᱩᱜ ᱠᱟᱱᱟ ᱟᱸᱻ ᱢᱤᱫᱴᱟᱝ ᱫᱚᱠᱚ ᱞᱟᱹᱭᱮᱫ ᱟ ᱡᱟᱦᱟᱸ ᱥᱟᱨ ᱥᱟᱹᱜᱩᱱ ᱵᱟᱯᱞᱟ ᱟᱨ ᱡᱟᱦᱟᱸ ᱦᱩᱭᱩᱜ ᱠᱷᱟᱱᱟ ᱫᱚ ᱠᱚᱸᱰᱮᱞ ᱧᱟᱯᱟᱢ ᱵᱟᱯᱞᱟ ᱟᱫᱚ ᱡᱩᱫᱤ ᱢᱚᱸᱡᱽ ᱞᱮᱠᱟᱛᱮ ᱡᱩᱫᱤᱧ ᱞᱟᱹᱭᱟ ᱛᱟᱦᱞᱮ ᱥᱟᱨ ᱥᱟᱹᱜᱩᱱ ᱵᱟᱯᱞᱟ ᱜᱮ ᱢᱚᱸᱡᱽ ᱜᱮᱭᱟ ᱟᱨᱠᱤ ᱠᱚᱸᱰᱮᱞ ᱧᱟᱯᱟᱢ ᱵᱟᱯᱞᱟ ᱠᱚᱫᱚ ᱟᱞᱮ ᱴᱷᱮᱡ ᱫᱚ ᱩᱱᱟᱹᱜ ᱤᱭᱟᱹ ᱫᱚ ᱵᱟᱝ ᱦᱩᱭᱩᱼᱟ ᱢᱚᱸᱡᱽ ᱥᱟᱺᱦᱤᱡ ᱫᱚ ᱵᱟᱝ ᱠᱚᱠᱨᱟᱣ ᱪᱮᱜ ᱮᱢ ᱞᱟᱹᱭ ᱮᱫᱟ
ᱦᱮᱸ ᱟᱸᱡᱚᱢᱮᱫ ᱛᱟᱢ ᱛᱟᱦᱮᱸ ᱤᱧ ᱟᱢᱟᱜ ᱠᱟᱛᱷᱟ ᱠᱚ
ᱟᱪᱷᱟ ᱟᱪᱷᱟ ᱮᱸ ᱱᱤᱛᱚᱜ ᱱᱟᱦᱟᱜ ᱧᱮᱞᱚᱜᱚᱜ ᱠᱟᱱᱟ ᱥᱟᱨ ᱥᱟᱹᱜᱩᱱ ᱵᱟᱯᱞᱟ ᱩᱱᱟᱹᱜ ᱵᱟᱝ ᱦᱩᱭᱩᱜ ᱠᱟᱱᱟ ᱟᱹᱰᱤ ᱠᱚᱢ ᱜᱮ ᱦᱩᱭᱩᱜ ᱠᱟᱱᱟ ᱦᱮᱸ ᱥᱮ᱾ ᱮᱸ ᱡᱮᱞᱮᱠᱟ ᱱᱤᱛᱚᱜ ᱫᱚ ᱡᱟᱹᱥᱛᱤ ᱠᱟᱭ ᱛᱮ ᱟᱜᱤᱨ ᱠᱟᱛᱮᱜ ᱠᱚ ᱵᱟᱯᱞᱟᱜ ᱠᱟᱱᱟ᱾ ᱛᱚ ᱮᱴᱟᱜ ᱡᱟᱦᱟᱸ ᱡᱤᱱᱤᱥ ᱠᱚ ᱧᱮᱞᱚᱜᱚᱜ ᱮᱸ ᱡᱟᱦᱟᱸ ᱡᱤᱱᱤᱥ ᱵᱟᱝ ᱦᱩᱭᱩᱜ ᱠᱟᱱᱟ ᱚᱱᱟ ᱫᱤᱱ ᱫᱤᱱ ᱛᱮ ᱟᱫ ᱪᱟᱵᱟᱜ ᱠᱟᱱᱟ ᱱᱚᱝᱠᱟ ᱜᱮ ᱢᱤᱫ ᱚᱠᱛᱚ ᱥᱟᱨ ᱥᱟ ᱥᱟᱹᱜᱩᱱ ᱵᱟ ᱠᱷᱚᱱ ᱪᱮᱫ ᱮᱢ ᱢᱚᱱᱮᱭᱮᱜᱼᱟ
ᱦᱮᱸ ᱟᱫᱚ ᱩᱱᱟᱹᱜ ᱟᱪᱪᱟ ᱵᱟ ᱟᱨᱠᱤ ᱢᱤᱫ ᱵᱟᱨᱭᱟ ᱴᱚᱴᱷᱟ ᱠᱚᱨᱮ ᱥᱮ ᱢᱤᱫ ᱵᱟᱨᱭᱟ ᱫᱚ ᱧᱮᱞ ᱧᱟᱢᱚᱜ ᱠᱟᱱ ᱜᱮᱭᱟ ᱟᱨᱠᱤ ᱡᱩᱫᱤ ᱵᱚᱱ ᱧᱮᱞᱟ ᱛᱷᱤ ᱫᱚ ᱦᱩᱭᱩᱜ ᱠᱟᱱᱟ ᱡᱟᱦᱟᱸ ᱚᱱᱮ ᱠᱚᱸᱰᱮᱞ ᱧᱟᱯᱟᱢ ᱥᱮ ᱟᱸᱜᱤᱨ ᱵᱟᱯᱞᱟ ᱟᱫᱚ ᱟᱫᱚ ᱡᱩᱫᱤ ᱟᱸ ᱵᱟᱝᱵᱚᱱ ᱵᱟᱯᱞᱟᱜᱼᱟ ᱟᱨᱦᱚᱸ ᱟᱫᱚᱜ ᱟ ᱫᱤᱱᱚᱜ ᱛᱚ ᱱᱤᱛᱚᱜ ᱛᱮᱦᱮᱧ ᱜᱟᱯᱟ ᱢᱟ ᱵᱟᱨᱮᱭᱟ ᱜᱮ ᱦᱩᱭᱩᱜ ᱠᱟᱱᱟ ᱟᱫᱚ ᱵᱟᱹᱧ ᱞᱟᱹᱭ ᱫᱟᱲᱮᱭᱟᱜ ᱠᱟᱱᱟ, ᱴᱷᱤᱠ ᱟ ᱪᱮᱫ ᱪᱤᱠᱟᱹᱜᱼᱟ ᱟᱨᱠᱤ
ᱟᱪᱪᱷᱟ ᱟᱹᱰᱤ ᱱᱟᱯᱟᱭ᱾ᱪᱮᱫ ᱮᱢ ᱞᱟᱹᱭ ᱫᱟ?
ᱦᱮᱸ ᱟᱨ ᱪᱮᱫ ᱠᱚ ᱞᱟᱹᱭᱟ ᱢᱟᱱᱮ ᱟᱵᱚ ᱫᱚ ᱚᱠᱟ ᱚᱠᱟ ᱯᱟᱹᱨᱤᱥ ᱠᱚ ᱥᱟᱞᱟᱜ ᱵᱟᱯᱞᱟᱜ ᱵᱟᱝ ᱜᱟᱱᱚᱜ ᱛᱟᱵᱚᱱᱟ ᱚᱱᱟ ᱟᱢᱮᱢ ᱞᱟᱹᱭ ᱫᱟᱲᱭᱤᱧᱟᱹ ᱠᱟᱹᱴᱤᱡ
ᱮᱸᱜ ᱤᱧ ᱡᱟᱦᱟᱸ ᱞᱮᱠᱟᱧ ᱟᱸᱡᱚᱢ ᱠᱟᱫᱟ ᱦᱟᱸᱜ ᱱᱚᱰᱮ ᱚ ᱢᱩᱨᱢᱩ ᱢᱩᱨᱢᱩ ᱫᱚᱭᱚᱝ ᱵᱟᱝ ᱠᱤᱥᱠᱩ ᱟᱨ ᱢᱟᱱᱰᱤ ᱱᱩᱠᱩ ᱱᱩᱠᱩ ᱵᱟᱠᱚ ᱯᱮᱲᱟᱜ ᱜᱮᱭᱟ ᱡᱟᱦᱟᱸ ᱞᱮᱠᱟᱧ ᱵᱟᱰᱟᱭᱟ ᱦᱮᱸ ᱥᱮ ᱟᱨᱻ ᱚᱱᱠᱟ ᱫᱚ ᱦᱟᱸᱜ ᱵᱟᱰᱟᱭ ᱵᱟᱹᱱᱩᱜ ᱛᱤᱧᱟ᱾ ᱟᱢ?
ᱦᱮᱸ ᱤᱧ ᱦᱚᱸ ᱚᱱᱠᱟ ᱜᱤᱧ ᱵᱟᱲᱟᱭᱟ ᱢᱟᱱᱰᱤ ᱟᱨ ᱠᱤᱥᱠᱩ ᱵᱟᱝ ᱠᱚ ᱵᱟᱯᱞᱟᱜᱼᱟ ᱦᱮᱸ ᱟᱨ ᱚᱱᱟ ᱥᱟᱶᱛᱮ ᱢᱮᱱᱟᱜ ᱠᱚᱣᱟ ᱴᱩᱰᱩ ᱟᱨ ᱵᱮᱥᱨᱟ ᱩᱱᱠᱩ ᱵᱟᱝᱠᱚ ᱯᱮᱲᱟᱜ ᱜᱮᱭᱟ ᱟᱨᱠᱤ᱾ ᱟᱨ ᱢᱮᱱ ᱦᱚᱸᱠᱚ ᱢᱮᱱᱟ ᱡᱮ ᱢᱩᱨᱢᱩ ᱢᱩᱨᱢᱩ ᱯᱮᱲᱟ ᱵᱟᱝ ᱜᱟᱱᱚᱜ-ᱟ ᱢᱟᱱᱮ ᱮᱠᱤ ᱮᱠᱤ ᱯᱟᱹᱨᱤᱥ ᱨᱮᱱ ᱠᱚ ᱥᱟᱣ ᱦᱚᱸ ᱢᱟᱱᱮ ᱵᱟᱯᱞᱟ ᱫᱚ ᱩᱱᱟᱹᱜ ᱴᱟᱜ ᱫᱚ ᱵᱟᱝ ᱜᱟᱱᱚᱜ-ᱟ ᱟᱨᱠᱤ᱾
ᱟᱹᱰᱤ ᱱᱟᱯᱟᱭ᱾ ᱟᱸᱡᱚᱢ ᱠᱟᱛᱮᱜ ᱤᱧ ᱦᱚᱸ ᱚᱸ ᱨᱟᱹᱥᱠᱟᱹᱧ ᱟᱴᱠᱟᱨ ᱫᱟ᱾
ᱦᱮᱸ ᱥᱮ᱾ ᱛᱟᱨ ᱯᱚᱨᱮ ᱱᱤᱛᱚᱜ ᱟᱜ ᱚᱠᱛᱚ ᱨᱮ ᱧᱮᱞᱚᱜᱚᱜ ᱠᱟᱱᱟ ᱥᱮᱢ ᱥᱮᱢ ᱮᱸ ᱯᱟᱹᱨᱤᱥ ᱨᱮᱱ ᱦᱚᱲ ᱠᱚ ᱵᱟᱯᱞᱟᱜ ᱠᱟᱱᱟ ᱮᱠᱤ ᱮᱠᱤ ᱢᱤᱫ ᱯᱟᱹᱨᱤᱥ ᱨᱮᱱ ᱦᱚᱲ᱾ ᱦᱮᱸ ᱥᱮ ᱛᱟᱨᱯᱚᱨᱮ ᱱᱤᱛᱚᱜ ᱫᱚ ᱱᱚᱜ ᱱᱟ ᱠᱚ ᱟᱫᱚ ᱵᱟᱝ ᱠᱚ ᱠᱚ ᱢᱟᱱᱟᱣ ᱮᱫᱟ ᱡᱮ ᱢᱟᱱᱰᱤ ᱠᱤᱥᱠᱩ ᱦᱚᱸᱠᱚ ᱵᱟᱯᱞᱟᱜ ᱠᱟᱱ ᱜᱮᱭᱟ᱾ ᱵᱮᱥᱨᱟ ᱴᱩᱰᱩ ᱦᱚᱸᱠᱚ ᱵᱟᱯᱞᱟᱜ ᱠᱟᱱ ᱜᱮᱭᱟ᱾ ᱦᱮᱸ ᱥᱮ ᱧᱮᱞᱚᱜ ᱠᱟᱱ ᱜᱮᱭᱟ ᱥᱮ, ᱟᱯᱮ ᱥᱮᱫ ᱧᱮᱞᱚᱜ ᱠᱟᱱ ᱜᱮᱭᱟ ᱚᱱᱠᱟ?
ᱦᱮᱸ ᱵᱟᱯᱞᱟ ᱫᱚᱠᱚ ᱵᱟᱯᱞᱟᱜ ᱠᱟᱱ ᱜᱮᱭᱟ ᱧᱮᱞᱚᱜ ᱠᱟᱱ ᱜᱮᱭᱟ
ᱦᱮᱸ ᱞᱟᱹᱭ ᱢᱮ, ᱱᱚᱣᱟ ᱠᱤ ᱴᱷᱤᱠ ᱦᱩᱭᱩᱜ ᱠᱟᱱᱟ? ᱡᱮ ᱱᱚᱣᱟ ᱠᱤ ᱴᱷᱤᱠ ᱜᱮᱭᱟ ᱥᱮ ᱵᱟᱝ ᱟᱢ ᱪᱮᱫ ᱮᱢ ᱞᱮᱭᱟ?
ᱦᱮᱸ ᱟᱫᱚ ᱟᱵᱚ ᱫᱚ ᱮᱱᱮᱡ ᱫᱤᱭᱮ ᱮ ᱵᱟᱝ ᱠᱚ ᱵᱟᱯᱞᱟᱜᱼᱟ ᱢᱮᱱ ᱠᱷᱟᱱ ᱦᱤᱛᱚᱜ ᱠᱚ ᱵᱟᱯᱞᱟᱜ ᱠᱟᱱᱟ, ᱟᱫᱚ ᱚ ᱢᱟᱱᱮ ᱪᱮᱫ ᱵᱚᱱ ᱞᱟᱹᱭ ᱫᱟᱲᱮᱭᱟᱜᱼᱟ? ᱚᱱᱠᱟ ᱜᱮ ᱟᱹᱰᱤ ᱟᱭᱢᱟ ᱠᱟᱹᱢᱤ ᱠᱚ ᱦᱩᱭᱩᱜ ᱠᱟᱱᱟ, ᱡᱟᱦᱟᱸ ᱠᱚᱫᱚ ᱢᱟᱱᱮ ᱵᱟᱝ ᱜᱟᱱᱚᱜ ᱛᱟᱵᱚᱱᱟ ᱚᱱᱟ᱾ ᱠᱚᱦᱚᱸ ᱠᱚ ᱠᱚᱨᱟᱣ ᱫᱟ᱾
ᱟᱪᱪᱷᱟ ᱤᱧᱟᱹᱜ ᱢᱚᱛ ᱛᱮᱫᱚᱭ ᱞᱟᱹᱭᱟ ᱱᱚᱣᱟ ᱡᱟᱦᱟᱸ ᱮᱠᱤ ᱮᱠᱤ ᱮᱸ ᱵᱟᱯ ᱮᱠᱮ ᱮᱠᱮ ᱯᱟᱹᱨᱤᱥ ᱨᱮᱱ ᱦᱚᱲ ᱠᱚ ᱵᱟᱯᱞᱟᱜ ᱠᱟᱱᱟ᱾ ᱱᱚᱣᱟ ᱫᱚ ᱫᱚᱨᱠᱟᱨ ᱵᱟᱝ ᱠᱟᱱᱟ ᱪᱮᱫᱟᱜ ᱥᱮ ᱱᱚᱝᱠᱟ ᱦᱩᱭ ᱫᱚᱨᱠᱟᱨ ᱵᱟᱝ ᱠᱟᱱᱟ, ᱡᱟᱸᱦᱟᱱᱟᱜ ᱮᱸ ᱨᱮᱱᱟᱜ ᱡᱩᱫᱤ ᱡᱟᱸᱦᱟᱱᱟᱜ ᱵᱟᱝ ᱜᱟᱱᱚᱜ-ᱟ ᱚᱱᱟ ᱨᱮᱱᱟᱜ ᱦᱚᱸ ᱱᱟᱜᱟᱢ ᱢᱮᱱᱟᱜ-ᱟ ᱦᱮᱸ ᱥᱮ᱾ ᱚᱱᱟ ᱨᱮᱱᱟᱜ ᱱᱟᱜᱟᱢ ᱢᱮᱱᱟᱜᱼᱟ, ᱚᱱᱟ ᱠᱷᱟᱹᱛᱤᱨ ᱜᱮ ᱚᱱᱠᱟ ᱠᱟᱹᱢᱤ ᱠᱚ ᱵᱟᱝ ᱜᱟᱱᱚᱜ-ᱟ, ᱡᱟᱦᱟᱸ ᱫᱚ ᱱᱤᱛᱚᱜ ᱨᱮᱱ ᱦᱚᱲ ᱦᱚ ᱵᱟᱝᱠᱚ ᱵᱟᱰᱟᱭᱟ ᱦᱩ ᱵᱟᱰᱟᱭ ᱵᱟᱹᱱᱩᱜᱼᱟ ᱦᱮᱸᱥᱮ ᱥᱮ ᱵᱟᱰᱟᱭ ᱨᱮᱱᱟᱜ ᱦᱚᱸ ᱵᱟᱝᱠᱚ ᱪᱮᱥᱴᱟᱭᱮᱫᱟ
ᱦᱩ
ᱛᱚ ᱚᱱᱠᱟ ᱠᱷᱟᱹᱛᱤᱨ ᱛᱮ ᱱᱚᱝᱠᱟ ᱱᱟᱜᱟᱢ ᱠᱚ ᱵᱟᱝ ᱠᱚ ᱵᱟᱲᱟᱭᱟ ᱚᱱᱠᱟᱱ ᱦᱚᱲ ᱜᱮ ᱱᱟᱦᱟᱸᱜ ᱠᱚ ᱟᱠᱚ ᱟᱠᱚ ᱜᱮᱠᱚ ᱵᱟᱯᱞᱟᱜ ᱠᱟᱱᱟ ᱱᱚᱣᱟ ᱠᱚᱫᱚ ᱮᱠᱟᱞ ᱩᱪᱤᱛ ᱵᱟᱝ ᱠᱟᱱᱟ ᱦᱳᱭ ᱵᱟᱝ ᱩᱪᱤᱛ ᱠᱟᱱᱟ ᱚᱱᱟ ᱨᱮᱭᱟᱜ ᱱᱟᱜᱟᱢ ᱵᱟᱝ ᱵᱟᱰᱟᱭ ᱠᱟᱛᱮᱜ ᱡᱩᱫᱤᱢ ᱚᱱᱠᱟᱱᱟᱜ ᱠᱟᱹᱢᱤᱢ ᱠᱚᱨᱟᱣᱼᱟ ᱥᱮ ᱪᱮᱫ ᱮᱢ ᱞᱟᱹᱭᱟ ᱟᱢ
ᱦᱩᱸ ᱟᱫᱚ ᱩᱸ ᱵᱟᱝᱠᱚ ᱵᱟᱲᱟᱭᱟ ᱥᱮ ᱪᱮᱫ ᱵᱟᱲᱟᱭ ᱨᱮᱱᱟᱜ ᱦᱚᱸ ᱵᱟᱝᱠᱚ ᱪᱮ ᱴᱷᱤᱠ ᱜᱮᱢ ᱢᱮᱱ ᱠᱟᱫᱟ ᱵᱟᱯᱞᱟᱜ ᱠᱟᱱᱟ ᱠᱚ ᱟᱫᱚ ᱵᱟᱯᱞᱟ ᱡᱚᱠᱷᱚᱱ ᱠᱚ ᱦᱩᱭᱥᱟᱹᱛ ᱮᱫᱟ ᱚᱸᱰᱮ ᱫᱚ ᱟᱨ ᱢᱮᱱ ᱠᱟᱛᱮᱫ ᱦᱚᱸ ᱵᱟᱵᱚᱱ ᱢᱮᱱ ᱢᱟᱱᱮ ᱪᱮᱫ ᱦᱚᱸ ᱵᱟᱝ ᱪᱤᱠᱟᱹ ᱜᱟᱱᱚᱜ ᱠᱟᱱᱟ ᱟᱨᱠᱤ ᱡᱩᱫᱤ ᱟᱹᱠᱤᱱ ᱵᱟᱨᱭᱟ ᱚᱲᱟᱜ ᱨᱮᱱ ᱥᱮ ᱵᱟᱨᱭᱟ ᱜᱷᱟᱨᱚᱧᱡᱽ ᱨᱮᱱ ᱦᱚᱲ ᱠᱤᱱ ᱡᱳᱟ ᱟᱨᱠᱤ ᱛᱚ ᱫᱤᱥᱚᱢ ᱦᱚᱲ ᱠᱚᱦᱚᱸ ᱵᱟᱝ ᱠᱚ ᱨᱚᱲ ᱮᱫᱟ ᱪᱮᱫ ᱦᱚᱸ ᱚᱱᱟ ᱵᱤᱨᱩᱫᱽ ᱨᱮ
ᱛᱟᱨᱯᱚᱨᱮ ᱱᱤᱛᱳᱜ ᱱᱟᱜ ᱟᱵᱚᱣᱟᱜ ᱥᱚᱢᱟᱡᱽ ᱨᱮᱭᱟᱜ ᱥᱮ ᱟᱛᱳ ᱢᱚᱬᱮ ᱠᱚ ᱛᱩᱞᱩᱭ ᱠᱚ ᱥᱮ ᱢᱟᱺᱡᱷᱤ ᱯᱟᱨᱜᱟᱱᱟ ᱭᱟᱜ ᱠᱟᱛᱷᱟ ᱦᱚᱸ ᱵᱟᱝᱠᱚ ᱟᱸᱡᱚᱢᱮᱫᱼᱟ ᱱᱤᱛᱚᱜ ᱨᱮᱱ ᱡᱩᱣᱟᱹᱱ ᱠᱚ ᱧᱮᱞᱚᱜ ᱠᱟᱱᱟ ᱦᱮᱸᱥᱮ
ᱟᱯᱮᱥᱮᱜ ᱚᱱᱠᱟ ᱦᱳᱭ ᱵᱟᱲᱟᱜ ᱠᱟᱱᱟ ᱥᱮ ᱵᱟᱝ
ᱦᱮᱸ ᱦᱳᱭ ᱵᱟᱲᱟ ᱟᱠᱟᱱ ᱜᱮᱭᱟ ᱟᱫᱚ ᱦᱳᱭᱳᱜ ᱠᱟᱱ ᱜᱮᱭᱟ ᱟᱫᱚ ᱚᱱᱟ ᱫᱚ ᱟᱫᱚ ᱪᱮᱫ ᱮᱢ ᱪᱤᱠᱟᱹ ᱫᱟᱲᱮᱭᱟᱜᱼᱟ
ᱦᱮᱸᱛᱚ ᱟᱫᱚ ᱱᱚᱝᱠᱟ ᱜᱮ ᱟᱨ ᱡᱟᱦᱟᱱᱟᱜ ᱜᱮ ᱞᱟᱹᱭ ᱢᱮ ᱚᱱᱠᱟ ᱤᱧᱟᱹᱜ ᱩᱭᱦᱟᱹᱨ ᱵᱟᱝ ᱦᱤᱡᱩᱜ ᱠᱟᱱᱟ
ᱪᱮᱫ ᱠᱚ ᱞᱟᱹᱭᱟ ᱟᱵᱚᱣᱟᱜ ᱵᱟᱯᱞᱟ ᱤᱫᱤ ᱠᱟᱛᱮᱜ ᱜᱟᱞᱢᱟᱨᱟᱣ ᱮᱢ ᱞᱟᱹᱭ ᱠᱟᱫᱟ ᱟᱨ ᱵᱟᱯᱞᱟ ᱠᱚᱨᱮ ᱟᱵᱚ ᱚᱱᱟ ᱩᱞ ᱰᱷᱟᱹᱣᱨᱟᱹᱜ ᱠᱚ ᱛᱚᱞᱟ ᱦᱮᱸᱥᱮ ᱟᱸ ᱚᱱᱟ ᱫᱚ ᱪᱮᱫ ᱞᱟᱜᱤᱫ ᱠᱚ ᱛᱚᱞᱟ
ᱟᱪᱪᱷᱟ ᱱᱚᱣᱟ ᱫᱚ ᱱᱟᱜ ᱜᱤᱨᱟᱹ ᱠᱟᱱᱟ ᱡᱟᱦᱟᱸ ᱫᱚ ᱚᱱᱮ ᱮ ᱤᱭᱟᱹ ᱠᱚᱨᱮ ᱮ ᱵᱟᱯᱞᱟ ᱦᱮᱸ ᱞᱟᱹᱭᱢᱮ
ᱩ ᱚᱱᱟ ᱜᱤᱨᱟᱹ ᱫᱚ ᱵᱟᱹᱧ ᱞᱟᱹᱭᱫᱟ ᱚᱱᱟ ᱡᱟᱦᱟᱸ ᱩᱞ ᱰᱷᱟᱹᱶᱨᱟᱹᱜ ᱟᱨᱠᱤ ᱟᱛᱳ ᱨᱮᱱᱟᱜ ᱠᱩᱞᱦᱤ ᱢᱩᱪᱟᱹᱫ ᱨᱮ ᱢᱤᱫᱴᱟᱝ ᱠᱚ ᱛᱚᱞᱟ ᱚᱱᱟ ᱥᱟᱶᱛᱮ ᱡᱟᱦᱟᱸ ᱚᱲᱟᱜ ᱨᱮ ᱵᱟᱯᱞᱟ ᱦᱳᱭᱳᱜ ᱠᱟᱱᱟ ᱚᱸᱰᱮ ᱦᱚᱸ ᱟᱨᱠᱤ ᱚ ᱟᱱᱟ
ᱯᱳᱭᱞᱳ ᱨᱮ ᱤᱧ ᱤᱠᱟᱹᱧ ᱠᱷᱚᱡᱚᱜ ᱠᱟᱱᱟ ᱱᱚᱶᱟ ᱤᱫᱤ ᱠᱟᱛᱮᱫ ᱦᱟᱸᱜ ᱤᱧᱟᱹᱜ ᱚᱱᱟ ᱜᱮᱭᱟᱱ ᱥᱮ ᱟᱹᱠᱤᱞ ᱵᱟᱱᱩᱜᱼᱟ ᱵᱟᱰᱟᱭ ᱠᱷᱟᱱ ᱞᱟᱹᱭ ᱫᱟᱲᱮ ᱟᱹᱧᱮᱢ
ᱤᱧ ᱫᱚ ᱱᱚᱝᱠᱟᱧ ᱵᱟᱲᱟᱭ ᱠᱟᱱ ᱛᱟᱦᱮᱱᱟ ᱤᱧ ᱡᱟᱦᱟᱸ ᱵᱟᱹᱧ ᱵᱟᱲᱟᱭᱟ ᱢᱮᱱ ᱟᱸᱡᱚᱢ ᱵᱟᱲᱟᱣ ᱠᱟᱫᱟ ᱟᱨᱠᱤ ᱮᱸᱻ ᱢᱮᱱᱟᱠᱚ ᱱᱚᱣᱟ ᱫᱚ ᱥᱟᱹᱜᱩᱱ ᱠᱟᱹᱢᱤ ᱞᱟᱹᱜᱤᱫ ᱟᱨᱠᱤ, ᱟᱹᱥᱟᱹᱜᱩᱱ ᱠᱟᱹᱢᱤᱤ ᱵᱚᱱ ᱠᱚᱨᱟᱣᱮᱫ ᱞᱟᱜᱤᱫ ᱛᱮ ᱱᱚᱣᱟ ᱩᱞ ᱰᱷᱟᱹᱶᱨᱟᱹᱜ ᱫᱚᱠᱚ ᱛᱚᱞᱼᱟ
ᱟᱪᱪᱷᱟ ᱟᱹᱰᱤ ᱱᱟᱯᱟᱭ ᱟᱸᱡᱚᱢ ᱠᱟᱛᱮᱜ ᱠᱤᱪᱷᱩ ᱱᱟᱣᱟ ᱡᱤᱱᱤᱥ ᱤᱧ ᱪᱮᱫ ᱠᱮᱫᱟ ᱮᱠᱟᱞ ᱜᱮ ᱞᱟᱹᱠᱛᱤ ᱠᱟᱱᱟ ᱦᱮᱸ ᱥᱮ
ᱦᱮᱸ ᱟᱨ ᱢᱤᱫᱴᱤᱡ ᱤᱧ ᱠᱩᱞᱤᱭᱮᱜ ᱢᱮᱭᱟ ᱡᱟᱦᱟᱸ ᱟᱵᱚ ᱵᱟᱯᱞᱟ ᱨᱮᱱᱟᱜ ᱜᱤᱨᱟᱹ ᱡᱟᱦᱟᱸ ᱵᱚᱱ ᱛᱚᱞᱟ ᱚᱱᱟ ᱜᱤᱨᱟᱹ ᱨᱮᱫᱚ ᱪᱮᱫ ᱪᱮᱫ ᱠᱚ ᱢᱟᱱᱮ ᱞᱟᱜᱟᱣ ᱦᱳᱭᱳᱜᱼᱟ ᱟᱨᱠᱤ ᱢᱟᱱᱮ ᱪᱮᱫ ᱚᱱᱠᱟ ᱚᱱᱟ ᱜᱤᱫᱽᱨᱟᱹ ᱵᱷᱤᱛᱤᱨ ᱨᱮ ᱪᱮᱫ ᱛᱟᱦᱮᱱᱟ ᱚᱱᱟ ᱠᱟᱹᱴᱤᱡ ᱮᱢ ᱞᱟᱹᱭ ᱫᱟᱲᱮᱭᱟᱹᱧ ᱠᱷᱟᱡ
ᱜᱤᱨᱟᱹ ᱵᱷᱤᱛᱤᱨ ᱨᱮ ᱪᱮᱫ ᱛᱟᱦᱮᱱᱟ ᱤᱧ ᱫᱚ ᱱᱟᱜ ᱜᱤᱨᱟᱹ ᱦᱩᱰᱤᱧ ᱨᱤᱧ ᱧᱮᱞ ᱞᱮᱫᱟ ᱜᱤᱨᱟᱹ ᱠᱚ ᱤᱫᱤᱭᱮᱫᱟ ᱚᱱᱮ ᱡᱟᱦᱟᱸ ᱯᱮᱲᱟ ᱚᱲᱟᱜ ᱨᱮᱠᱚ ᱤᱫᱤ ᱦᱚᱴᱣᱟᱠᱚ ᱱᱚᱣᱟ ᱨᱮᱱᱟᱜ ᱱᱚᱣᱟᱴᱟᱜ ᱜᱤᱨᱟᱹ ᱠᱟ ᱠᱟᱛᱷᱟ
ᱦᱮᱸ ᱦᱮᱸ ᱱᱚᱣᱟ ᱜᱤᱨᱟᱹ ᱜᱮ
ᱚᱱᱟ ᱵᱷᱤᱛᱤᱨ ᱨᱮᱱᱟᱜ ᱪᱮᱫ‌ ᱠᱚ ᱛᱟᱦᱮᱱᱟ ᱤᱧᱟᱹᱜ ᱦᱚᱸ ᱤᱠᱟᱹᱧ ᱠᱷᱚᱡᱚᱜᱼᱟ ᱱᱤᱭᱟᱹ ᱤᱫᱤ ᱠᱟᱛᱮᱮᱫ ᱦᱚᱸ ᱩᱱᱟᱹᱜ ᱵᱟᱰᱟᱭ ᱵᱟᱹᱱᱩᱜ ᱛᱤᱧᱟᱹ ᱦᱮᱸᱥᱮ ᱠᱤᱱᱛᱩ ᱠᱟᱹᱴᱤᱡ ᱪᱩᱞᱩᱝ ᱵᱟᱰᱟᱭ ᱛᱟᱦᱮᱸᱜ ᱤᱧ ᱡᱮ ᱚᱱᱠᱟ ᱢᱤᱫᱴᱮᱱ ᱥᱩᱛᱟᱹᱢ ᱛᱟᱦᱮᱱᱟ ᱮᱸᱻ ᱜᱟᱺᱴ ᱠᱟᱛᱮ ᱱᱚᱝᱠᱟ ᱟᱨ ᱞᱟᱦᱟᱛᱮᱱ ᱦᱚᱲ ᱚᱱᱟ ᱢᱤᱫ ᱫᱤᱱ ᱨᱮ ᱢᱤᱫᱴᱮᱱ ᱠᱟᱛᱮᱫ ᱜᱟᱺᱴ ᱠᱚ ᱮᱸᱻ ᱵᱷᱩᱲᱤ ᱤᱫᱤ ᱛᱟᱦᱮᱸ, ᱞᱟᱲᱟ ᱤᱫᱤ ᱛᱟᱦᱮᱸ ᱟᱨ ᱱᱚᱣᱟ ᱨᱮᱱᱟᱜ ᱤᱭᱟᱹ ᱜᱮᱭᱟᱱ ᱟᱹᱠᱤᱞ ᱱᱚᱰᱮ ᱠᱷᱚᱱ ᱫᱚ ᱢᱮᱱᱟᱜ ᱛᱤᱧᱟᱹ ᱟᱢ ᱡᱩᱫᱤ ᱡᱟᱦᱱᱟᱜ ᱵᱟᱰᱟᱭ ᱢᱮᱱᱟᱜ ᱛᱟ ᱞᱟᱹᱭ ᱫᱟᱲᱮᱭᱟᱹᱧᱟᱹᱢ
ᱦᱮᱸ ᱤᱧ ᱫᱚ ᱜᱤᱨᱟᱹ ᱤᱫᱤ ᱠᱟᱛᱮᱫ ᱫᱚ ᱱᱚᱝᱠᱟᱧ ᱵᱟᱲᱟᱭᱟ ᱡᱮ ᱡᱟᱦᱟᱸ ᱜᱤᱨᱟᱹ ᱛᱟᱦᱮᱱᱟ, ᱚᱱᱟ ᱨᱮᱢᱟ ᱫᱷᱩᱵᱤ ᱜᱷᱟᱸᱥ ᱛᱟᱦᱮᱱᱟ ᱚᱱᱟ ᱥᱟᱶᱛᱮ ᱪᱟᱣᱞᱮ ᱛᱟᱦᱮᱱᱟ, ᱥᱟᱥᱟᱝ ᱟᱨ ᱢᱤᱫ ᱢᱤᱫᱴᱟᱝ ᱚᱱᱮ ᱯᱳᱲ ᱥᱩᱛᱟᱹᱢ ᱟᱨᱠᱤ ᱚᱱᱟ ᱠᱚ ᱨᱮᱫ ᱢᱮᱥᱟ ᱠᱟᱜᱼᱟ, ᱥᱟᱨᱡᱚᱢ ᱥᱟᱠᱟᱢ ᱨᱮ
ᱟᱪᱪᱷᱟ ᱟᱨ ᱚᱱᱟ ᱫᱚ ᱪᱮᱫ ᱞᱮᱠᱟ, ᱤᱫᱤ ᱦᱚᱴᱚᱣᱟᱠᱚᱣᱟᱠᱚ ᱱᱚᱝᱠᱟ ᱜᱟᱺᱴ ᱠᱚ ᱛᱟᱦᱮᱱ ᱜᱮᱭᱟ, ᱤᱧ ᱡᱟᱦᱟᱸ ᱞᱮᱠᱟᱧ ᱟᱸᱡᱚᱢ ᱠᱟᱫᱟ
ᱜᱟᱺᱴ ᱫᱚ ᱤᱧ ᱫᱚ ᱵᱟᱹᱧ, ᱢᱟᱱᱮ ᱩᱱᱟᱹᱜ ᱫᱚ ᱤᱧᱦ ᱵᱟᱹᱧ ᱵᱟᱲᱟᱭᱟ ᱠᱤᱱᱛᱩ ᱠᱴ ᱫᱚ ᱵᱟᱹᱧ ᱞᱟᱹᱭ ᱫᱟᱲᱮᱭᱟᱜ ᱠᱟᱱᱟ ᱟᱨ ᱡᱟᱦᱟᱸ ᱜᱟᱺᱴ ᱨᱮᱱᱟᱜ ᱠᱟᱛᱷᱟᱢ ᱞᱟᱹᱭᱟ ᱟᱨᱠᱤ ᱚᱱᱟ ᱫᱚ ᱦᱩᱭᱩᱜ ᱠᱟᱱᱟ ᱩᱱ ᱵᱟᱯᱞᱟ ᱥᱩᱚᱢᱚᱭ ᱫᱚ ᱨᱟᱭᱵᱟᱨ ᱵᱩᱲᱦᱤ ᱦᱟᱸᱰᱮ ᱠᱷᱚᱡ ᱡᱟᱦᱟᱸ ᱜᱤᱨᱟᱹᱭ ᱟᱹᱜᱩᱭᱟ ᱢᱟᱱᱮ ᱠᱚᱲᱟ ᱚᱲᱟᱜ ᱵᱟᱠᱷᱟᱡ ᱠᱩᱲᱤ ᱚᱲᱟᱜ ᱠᱷᱚᱱ ᱩᱱᱥᱚᱢᱚᱭ ᱚᱱᱠᱟ ᱜᱟᱹᱴ ᱛᱟᱦᱮᱱᱟ ᱚᱱᱟ ᱢᱟᱱᱮ, ᱚᱱᱟᱴᱟᱜ ᱜᱤᱨᱟᱹ ᱨᱮᱫᱚ ᱜᱟᱹᱴ ᱛᱟᱦᱮᱱᱟ ᱟᱨᱠᱤ ᱚᱱᱠᱟᱧ ᱵᱟᱰᱟᱭᱟ
ᱟᱪᱪᱷᱟ ᱟᱹᱰᱤ ᱱᱟᱯᱟᱭ ᱟᱸᱡᱚᱢ ᱠᱟᱛᱮᱫ ᱟᱹᱰᱤ ᱮᱸᱻ ᱨᱟᱹᱥᱠᱟᱹᱧ ᱵᱩᱡᱽ ᱠᱮᱫᱟ ᱟᱭᱢᱟ- ᱟᱭᱢᱟ ᱥᱟᱨᱦᱟᱣ, ᱱᱚᱣᱟ ᱠᱩᱧ ᱥᱮᱬᱟ ᱫᱟᱲᱮᱭᱟᱫᱟ ᱟᱢ ᱦᱚᱛᱮᱡ ᱱᱚᱣᱟ ᱠᱚ ᱩᱱᱟᱹᱜ ᱪᱮᱦᱨᱟ, ᱟᱵᱚᱣᱟᱜ ᱢᱤᱫᱴᱤᱱ ᱮᱸᱜ ᱮᱭ ᱞᱟᱠᱪᱟᱨ ᱛᱟᱵᱚ ᱵᱚᱱ ᱱᱚᱣᱟ ᱠᱚᱫᱚ ᱮᱠᱟᱞ ᱜᱮ ᱥᱟᱵ ᱫᱚᱦᱚ ᱞᱟᱹᱠᱛᱤᱜ ᱠᱟᱱᱟ ᱟᱨ ᱵᱟᱠᱷᱟᱱ ᱱᱚᱣᱟ ᱡᱷᱚᱛᱚ, ᱵᱟᱹᱭ ᱵᱟᱹᱭᱛᱮ ᱧᱮᱞᱚᱜᱚᱜ ᱠᱟᱱᱟ ᱫᱤᱱ ᱫᱤᱱ ᱛᱮ ᱟᱫ ᱪᱟᱵᱟᱜ ᱠᱟᱱᱟ ᱦᱮᱸ ᱥᱮ ᱟᱫᱚ ᱱᱚᱸᱰᱮ ᱟᱢ ᱪᱮᱫ ᱮᱢ ᱢᱚᱱᱮᱭᱟ ᱱᱚᱣᱟ ᱠᱚ ᱠᱚ ᱟᱫ ᱪᱟᱵᱟᱜ ᱠᱟᱱᱟ ᱞᱮᱠᱟᱢ ᱟᱹᱭᱠᱟᱹᱣ ᱮᱫᱟ ᱥᱮ ᱪᱮᱫ
ᱦᱮᱸ ᱟᱵᱚ ᱵᱚᱱ ᱧᱮᱞᱟ ᱛᱮᱦᱤᱧ ᱜᱟᱯᱟ ᱱᱚᱜᱼᱚᱭ ᱡᱮ ᱵᱟᱯᱞᱟ ᱨᱮ ᱡᱟᱦᱟᱸ ᱱᱚᱜᱼᱚᱭ ᱜᱤᱨᱟᱹ ᱨᱮᱱᱟᱜ
ᱠᱟᱛᱷᱟ ᱵᱚᱱ ᱞᱟᱹᱭ ᱮᱫᱟ ᱟᱨ ᱱᱚᱣᱟ ᱜᱤᱨᱟᱹ ᱵᱚᱱ ᱧᱮᱞᱟ ᱟᱹᱰᱤ ᱢᱟᱱᱮ ᱟᱹᱰᱤ ᱟᱭᱢᱟ ᱡᱟᱭᱜᱟ ᱠᱚᱨᱮ ᱜᱮᱵᱚᱱ ᱧᱮᱞᱟ ᱡᱮ ᱠᱟᱬ ᱠᱚ ᱵᱮᱱᱟᱣᱫᱟ ᱟᱨᱠᱤ ᱠᱟᱜᱚᱡ ᱨᱮ ᱡᱟᱦᱟᱸ ᱚᱞᱚᱜ ᱠᱟᱱ ᱚᱱᱟ ᱠᱟᱬ ᱛᱟᱞᱟᱛᱮ ᱦᱚᱲ ᱠᱚ ᱱᱮᱣᱛᱟᱭᱮᱫ ᱠᱚᱣᱟ ᱥᱮ ᱦᱚᱸᱜᱼᱚᱭ, ᱢᱳᱵᱟᱭᱤᱞ ᱦᱩᱭ ᱠᱟᱱᱟ, ᱚᱱᱟ ᱛᱟᱞᱟ ᱛᱮᱦᱚᱸ ᱟᱨᱠᱤ ᱦᱚᱲ ᱠᱚ ᱱᱮᱣᱛᱟᱭᱮᱫ ᱠᱚᱣᱟ ᱜᱤᱨᱟᱹ-ᱢᱤᱨᱟᱹ ᱫᱚ ᱵᱟᱝ ᱠᱚ ᱤᱫᱤᱭᱟᱠᱚ ᱠᱟᱱᱟ, ᱟᱨ ᱱᱚᱜᱼᱚ ᱱᱚᱣᱟ ᱠᱚ ᱠᱷᱟᱹᱛᱤᱨ ᱛᱮᱦᱚᱸ ᱢᱟᱱᱮ ᱟᱫᱚᱜ ᱠᱟᱱᱟ ᱟᱨᱠᱤ ᱟᱵᱚᱣᱟᱜ ᱜᱤᱨᱟᱹ ᱨᱮᱱᱟᱜ ᱡᱟᱦᱟᱸ ᱩ ᱠᱟᱹᱢᱤ ᱦᱚᱨᱟ ᱛᱟᱵᱚᱱ ᱟᱨᱠᱤ ᱜᱤᱨᱟᱹ ᱫᱚ ᱟᱫᱚᱜ ᱠᱟᱱᱟ ᱥᱩᱫᱩ ᱟᱠᱚᱣᱟᱜ ᱟᱹᱛᱩ ᱞᱟᱹᱜᱤᱫ ᱜᱮ ᱥᱩᱫᱩ ᱜᱤᱨᱟᱹ ᱠᱚ ᱵᱮᱣᱦᱟᱨᱫᱟ ᱟᱨ ᱵᱟᱫ ᱵᱟᱹᱠᱤ ᱫᱚ ᱡᱷᱚᱛᱚ ᱦᱚᱲᱜᱮ ᱚᱝᱠᱟ ᱯᱷᱳᱱ ᱥᱮ ᱚᱝᱠᱟ ᱤᱭᱟᱹ ᱠᱚ ᱛᱟᱞᱟᱛᱮᱠᱚ ᱞᱟᱹᱭᱟᱠᱚ ᱠᱟᱱᱟ᱾ ᱠᱟᱜᱚᱡᱽ ᱨᱮᱱᱟᱜ ᱡᱟᱸᱦᱟᱟᱱ ᱢᱮᱱᱟᱜᱼᱟ, ᱟᱨᱠᱤ ᱚᱱᱟ ᱠᱚ ᱛᱟᱞᱟᱛᱮ
ᱟᱪᱷᱟ ᱟᱹᱰᱤ ᱱᱟᱯᱟᱭ ᱟᱹᱰᱤ ᱢᱚᱸᱡᱽ ᱠᱟᱛᱮᱜ ᱤᱧᱦᱸ ᱟᱨᱦᱚᱸ ᱦᱚᱸ ᱟᱨ ᱢᱤᱫ ᱫᱷᱟᱣ ᱥᱟᱨᱦᱟᱣ ᱟᱢ ᱟᱹᱰᱤ ᱥᱟᱨᱦᱟᱣ ᱦᱮᱸᱥᱮ ᱛᱟᱨ ᱯᱚᱨᱮ ᱵᱟᱯᱞᱟ ᱫᱚ ᱱᱟᱜ ᱚᱨ ᱤᱛᱩᱫ ᱵᱟᱯᱞᱟ ᱛᱟᱨ ᱯᱚᱨᱮ ᱴᱩᱝᱠᱤ ᱫᱤᱯᱤᱞ ᱵᱟᱯᱞᱟ ᱛᱟᱨ ᱯᱚᱨᱮ ᱦᱮᱸ ᱱᱚᱝᱠᱟᱱ ᱵᱟᱯᱞᱟ ᱠᱚ ᱢᱮᱱᱟᱜᱼᱟ ᱦᱮᱸᱥᱮ